ᱜᱚᱢᱠᱮ ᱟᱸᱡᱚᱢ ᱦᱮᱞᱳ ᱜᱚᱝᱠᱮ, ᱟᱸᱡᱚᱢᱚᱜ ᱠᱟᱱᱟ?
ᱦᱳᱭ ᱦᱳᱭ, ᱟᱸᱡᱚᱢᱚᱜ ᱠᱟᱱᱟ ᱾
ᱪᱮᱫ ᱠᱚ ᱪᱮᱠᱟ ᱵᱟᱲᱟᱭᱼᱮᱫ ᱛᱮ?
ᱱᱚᱸᱜᱼᱚᱭ ᱚᱲᱟᱜ ᱠᱚᱨᱮ ᱜᱮ ᱪᱮᱫ ᱦᱚᱸ ᱵᱟᱝ ᱾
ᱦᱳ᱾
ᱪᱤᱠᱟ ᱛᱮᱱᱟᱜ ᱢᱟ ᱱᱤᱛᱚᱜ ᱛᱟᱦᱮᱸ ᱠᱟᱱ ᱨᱮᱦᱚᱸ, ᱢᱮᱱᱠᱷᱟᱱ ᱪᱮᱫ ᱦᱚᱸ ᱪᱤᱠᱟ ᱵᱟᱝ ᱜᱟᱱᱚᱜ ᱠᱟᱱᱟ ᱱᱚᱣᱟ ᱡᱟᱦᱟ ᱞᱮᱠᱟ ᱩᱫᱽᱜᱟᱹᱨ ᱠᱟᱱᱟ ᱾
ᱦᱩᱸ ᱾
ᱩᱱᱟᱹᱜ ᱩᱫᱽᱜᱟᱹᱨ ᱨᱮ ᱪᱮᱫ ᱦᱚᱸ ᱚᱠᱟ ᱠᱟᱹᱢᱤ ᱵᱟᱝ ᱜᱟᱱᱚᱜ ᱠᱟᱱᱟ ᱾
ᱮᱠᱫᱚᱢ ᱵᱟᱝ ᱜᱟᱱᱚᱜᱼᱟ ᱠᱟᱹᱢᱤ ᱜᱮ ᱾
ᱛᱟᱦᱚᱞᱮ ᱟᱢᱜᱮ ᱪᱮᱫ ᱠᱚᱢ ᱪᱤᱠᱟ ᱵᱟᱲᱟᱭᱮᱫᱼᱟ?
ᱤᱧ ᱦᱚᱸ ᱱᱚᱜ-ᱚᱭ ᱚᱲᱟᱜ ᱠᱚᱨᱮ ᱜᱮ ᱾ ᱟ ᱜᱚᱢᱠᱮ ᱤᱧᱟᱹᱜ ᱨᱚᱲ ᱟᱸᱡᱚᱢᱚᱜ ᱠᱟᱱ ᱫᱚ ᱪᱮᱠᱟ ᱛᱮ?
ᱪᱮᱠᱟ?
ᱤᱧᱟᱹᱜ ᱨᱚᱲ ᱜᱮ ᱟᱨᱚ ᱟᱸᱡᱚᱢᱚᱜ ᱠᱟᱱᱟ ᱾
ᱱᱤᱛᱳᱜ?
ᱦᱟᱯᱮ ᱱᱤᱛᱳᱜ
ᱤᱠᱳᱜ ᱠᱟᱱᱟ ᱟᱨᱚ
ᱯᱷᱟᱫᱟ
ᱮᱠᱳᱜ ᱠᱟᱱᱟ ᱨᱚᱲ ᱾ ᱡᱚᱢ ᱦᱩᱭ ᱮᱱᱟ, ᱦᱮᱸ ᱡᱚᱢ ᱦᱩᱭ ᱟᱠᱟᱱᱟ ᱮᱱᱟᱝ ᱨᱮᱜᱮ, ᱮᱱᱟᱝ ᱨᱮᱜᱮ ᱡᱚᱢ ᱦᱩᱭ ᱟᱠᱟᱱᱟ ᱾ ᱮᱱᱟᱝ ᱨᱮᱜᱮ ᱡᱚᱢ ᱵᱟᱲᱟ ᱠᱟᱛᱮ ᱱᱚᱜᱼᱚᱭ ᱫᱩᱲᱩᱵ ᱵᱟᱲᱟ ᱦᱩᱭᱩᱜ ᱠᱟᱱᱟ ᱟᱨ ᱱᱚᱜᱼᱚᱭ ᱠᱚᱞ ᱵᱟᱲᱟ ᱦᱩᱭᱩᱜ ᱠᱟᱱᱟ ᱾
ᱦᱩᱸ ᱪᱮᱫ ᱮᱢ ᱪᱤᱠᱟᱹᱭᱟ ᱵᱟᱠᱷᱟᱡ ᱱᱤᱛᱳᱜ ᱫᱚ ᱾
ᱦᱳᱭ ᱦᱳᱭ ᱾ ᱡᱩᱫᱤ ᱢᱟᱴᱷ ᱮᱢ ᱪᱟᱞᱟᱜ ᱚᱱᱟ ᱦᱚᱸ ᱵᱟᱝ ᱜᱟᱱᱚᱜ ᱠᱟᱱᱟ ᱾
ᱦᱩᱸ ᱟᱫᱚ ᱟᱢ ᱫᱚ ᱚᱠᱟ ᱥᱮᱫ ᱨᱮ ᱢᱮᱱᱟᱢ ᱛᱮ, ᱚᱱᱠᱟ ᱚᱲᱟᱜ ᱥᱮᱫ ᱥᱮ ᱚᱱᱠᱟ ᱵᱟᱲᱜᱮ ᱥᱮᱫ ᱨᱮ? ᱥᱮ ᱫᱟᱨᱮ ᱩᱢᱩᱞ ᱨᱮ
ᱚᱲᱟᱜ ᱨᱮ ᱢᱤᱱᱟᱹᱧᱟ ᱚᱲᱟᱜ ᱨᱮ ᱾
ᱚ ᱟᱯᱮ ᱥᱮᱫ ᱫᱚ ᱛᱟᱣ ᱚᱲᱟᱜ ᱴᱟᱣᱟᱨ ᱧᱟ
ᱛᱟᱞᱤᱧᱟ᱾ ᱟᱯᱮ ᱥᱮᱫ ᱫᱚ
ᱟᱞᱮ ᱫᱚ ᱱᱚᱛᱮ ᱵᱟᱲᱜᱮ ᱥᱮᱫ ᱞᱮ ᱦᱮᱡ ᱟᱠᱟᱱᱟ ᱾
ᱱᱚᱛᱮ ᱵᱟᱲᱜᱮ ᱥᱮᱫ ᱞᱮ ᱦᱮᱡ ᱟᱠᱟᱱᱟ ᱾ ᱚ, ᱴᱟᱣᱟᱨ ᱵᱟᱭ ᱧᱟᱢ ᱛᱮ ᱚᱲᱟᱜ ᱨᱮ ᱾ ᱚ
ᱦᱮᱸ ᱜᱚᱝᱠᱮ, ᱟᱨᱚ ᱤᱧᱟᱹᱜ ᱨᱚᱲ ᱜᱮ ᱟᱸᱡᱚᱢᱚᱜ ᱠᱟᱱ ᱜᱮᱭᱟ?
ᱦᱮᱸ ᱜᱚᱝᱠᱮ, ᱟᱨᱚ ᱤᱧᱟᱜ ᱨᱚᱲ ᱜᱮ ᱟᱸᱡᱚᱢᱚᱜ ᱠᱟᱱ ᱜᱮᱭᱟ?
ᱵᱩᱡ ᱫᱟᱢ
ᱚ, ᱛᱟᱦᱚᱞᱮ ᱵᱟᱹᱧ ᱞᱟᱹᱭ ᱫᱟᱲᱮᱭᱟᱜ ᱠᱟᱱᱟ ᱪᱤᱠᱟᱹᱜ ᱠᱟᱱᱟ ᱾ ᱟᱨ ᱱᱤᱛᱚᱜ ᱟᱨᱦᱚ ᱟᱸᱡᱚᱢᱚᱜ ᱠᱟᱱᱟ? ᱟᱸᱡᱚᱢᱚᱜ ᱠᱟᱱᱟ ᱱᱤᱛᱚᱜ?
ᱱᱤᱛᱚᱜ ᱠᱟᱱᱟ, ᱱᱤᱛᱚᱜ ᱟᱸᱡᱚᱢᱚᱜ ᱠᱟᱱᱟ ᱾ ᱢᱟ ᱱᱤᱛᱳᱜ ᱫᱚ ᱟᱨᱚ ᱟᱸᱡᱚᱢ ᱮᱱᱟ ᱾
ᱱᱤᱛᱳᱜ ᱫᱚ ᱟᱨᱚ ᱟᱸᱡᱚᱢ ᱮᱱᱟ ᱦᱟ ᱦᱟ ᱦᱟ ᱾ ᱦᱚᱭᱛᱚ ᱱᱮᱴᱳᱭᱟᱨᱠ ᱠᱳᱱᱳ ᱤᱥᱩ ᱯᱨᱚᱵᱞᱮᱢ ᱪᱟᱞᱟᱜ ᱠᱟᱱᱟ ᱚᱱᱟ ᱤᱫᱤ ᱠᱟᱛᱮᱫ ᱦᱮᱸ
ᱦᱩᱸ
ᱟᱪᱪᱷᱟ ᱥᱟᱢᱟᱝ ᱨᱮᱢᱟ ᱦᱩᱞ ᱢᱟᱦᱟ ᱥᱮᱴᱮᱨᱱᱟ?
ᱦᱩᱸ
ᱟᱸᱡᱚᱢ ᱫᱟᱢ?
ᱛᱟᱦᱚᱞᱮ ᱦᱩᱞ ᱢᱟᱦᱟ ᱠᱚᱨᱮᱫ ᱯᱮ ᱢᱟᱱᱟᱣ ᱜᱮᱭᱟ?
ᱛᱟᱦᱚᱞᱮ ᱦᱩᱞ ᱢᱟᱦᱟ ᱠᱚᱨᱮᱫ ᱯᱮ ᱢᱟᱱᱟᱣ ᱜᱮᱭᱟ? ᱦᱮᱸ ᱪᱮᱫᱟᱜ ᱵᱟᱝ? ᱩᱱ ᱢᱟᱨᱟᱝ ᱢᱤᱫᱴᱟᱝ ᱧᱩᱛᱩᱢᱟᱱ ᱟᱵᱚᱣᱟᱜ ᱜᱚᱨᱚᱵᱽ ᱨᱮᱱᱟᱜ ᱠᱟᱛᱷᱟ ᱠᱟᱱᱟ ᱜᱚᱨᱚᱵᱽ ᱨᱮᱱᱟᱜ ᱡᱟᱦᱟᱸ ᱫᱚ ᱵᱟᱝ ᱢᱟᱱᱟᱣ ᱞᱮᱠᱷᱟᱱ ᱫᱚ ᱪᱤᱠᱟᱹᱛᱮ ᱜᱟᱱᱚᱜᱼᱟ ᱦᱳᱭ᱾
ᱦᱮᱸ
ᱢᱟᱱᱟᱣ ᱦᱳᱭᱳᱜ ᱜᱮᱭᱟ ᱟᱯᱮ ᱚᱱᱛᱮ? ᱟᱞᱮ ᱫᱚ ᱢᱟᱱᱮ ᱟᱞᱮ
ᱟᱞᱮ ᱞᱟᱹᱴᱩ ᱟᱞᱮ ᱟᱞᱮ ᱠᱩᱞᱦᱤ ᱞᱟᱹᱴᱩ ᱜᱮᱭᱟ ᱟᱫᱚ ᱚᱱᱟᱜᱮ ᱢᱮᱥᱟᱞ ᱠᱟᱛᱮᱫ ᱞᱮ ᱢᱟᱱᱟᱣ ᱠᱚ᱾
ᱚ‌ ᱦᱳᱭ ᱢᱟᱱᱟᱣ ᱫᱚ ᱥᱟᱱᱟᱢ ᱦᱚᱲᱟᱜ ᱜᱮ ᱫᱚᱨᱠᱟᱨ ᱠᱟᱱᱟ ᱛᱚ᱾
ᱟᱫᱚ ᱢᱟᱱᱮ ᱮᱠᱷᱟ ᱟᱹᱛᱩ ᱨᱮᱫᱚ ᱵᱟᱢ ᱵᱟᱛᱟᱨᱚᱜᱼᱟ ᱚᱱᱟ ᱫᱚ ᱠᱟᱹᱴᱤᱪᱚᱜᱼᱟ, ᱚᱱᱟ ᱫᱚ ᱡᱚᱛᱚ ᱢᱮᱥᱟᱞ ᱠᱟᱛᱮᱫ ᱜᱮᱞᱮ ᱤᱭᱟᱹᱭ ᱛᱟᱦᱮᱱᱟ᱾ ᱢᱟᱱᱟᱣ ᱛᱟᱦᱮᱱ ᱟᱞᱮ
ᱚ ᱟᱨ ᱱᱤᱛᱚᱜ ᱫᱚ ᱛᱟᱦᱞᱮ ᱵᱟᱝ ᱯᱮ ᱢᱟᱱᱟᱣᱮᱜᱼᱟ?
ᱱᱤᱛ ᱢᱟᱱᱟᱣ ᱫᱚᱞᱮ ᱢᱟᱱᱟᱣ ᱜᱮ ᱜᱮᱭᱟ, ᱟᱫᱚ ᱛᱤᱭᱚᱜ ᱞᱮᱱ ᱜᱮ
ᱦᱳᱭ
ᱩᱱ ᱞᱟᱹᱴᱩ ᱟᱵᱚᱣᱟᱜ ᱯᱚᱨᱚᱵᱽ ᱠᱟᱱᱟ, ᱚᱱᱟ ᱦᱚᱸ ᱡᱩᱫᱤ ᱵᱟᱢ ᱢᱟᱱᱟᱣᱟ, ᱪᱮᱫ ᱮᱢ ᱢᱟᱱᱟᱣᱟ ᱛᱟᱦᱞᱮ?
ᱦᱳᱭ ᱦᱳᱭ᱾
ᱚᱱᱟ ᱫᱚ ᱢᱟᱱᱟᱣ ᱜᱮ ᱦᱩᱭᱩᱜᱼᱟ᱾
ᱦᱮᱸ ᱪᱮᱫᱟᱜ ᱥᱮ ᱩᱱ ᱟᱠᱚ ᱡᱩᱫᱤ ᱵᱟᱝ ᱠᱚ ᱞᱟᱹᱲᱦᱟᱹᱭ ᱠᱮᱭᱟ, ᱟᱵᱚ ᱱᱤᱛᱚᱜ ᱱᱩᱱᱟᱹᱜ ᱯᱷᱩᱨᱜᱟᱹᱞ ᱠᱟᱛᱮᱫ ᱫᱚ ᱵᱟᱵᱚᱱ ᱛᱟᱦᱮᱸ ᱠᱚᱜᱼᱟ᱾
ᱦᱩᱸ
ᱦᱟᱸ ᱵᱟᱠᱷᱟᱱ ᱫᱚ ᱦᱟᱹᱱᱤ ᱴᱷᱮᱱ ᱱᱟᱹᱭ ᱴᱷᱮᱱ ᱡᱚᱛᱚ ᱦᱚᱲ ᱜᱩᱛᱤ ᱫᱟᱹᱥᱤ ᱞᱮᱠᱟ ᱵᱚᱱ ᱛᱟᱦᱮᱸ ᱠᱚᱜᱼᱟ᱾ ᱱᱩᱝᱠᱩ ᱠᱚ ᱞᱟᱹᱲᱦᱟᱹᱭ ᱞᱮᱫ ᱛᱮ, ᱚᱱᱟ ᱚᱠᱛᱚ ᱨᱮ ᱟᱠᱚ ᱢᱤᱫᱴᱟᱱ ᱢᱚᱱᱮ ᱨᱮ ᱦᱳᱭ
ᱟᱵᱚ ᱦᱚᱸᱵᱚᱱ ᱧᱟᱢ ᱠᱟᱫᱟ ᱴᱷᱟᱹᱭ ᱚᱱᱟ ᱛᱮ
ᱟᱵᱚ ᱦᱚᱸᱵᱚᱱ ᱧᱟᱢ ᱠᱟᱫᱟ ᱴᱷᱟᱹᱭ᱾ ᱦᱳᱭ᱾ ᱵᱟᱝᱠᱷᱟᱱ ᱫᱚ ᱟᱹᱰᱤ ᱛᱟᱦᱮᱸ ᱫᱚ ᱟᱹᱰᱤ ᱟᱡᱟᱴ ᱜᱮᱭᱟ, ᱡᱟᱦᱟᱸ ᱞᱮᱠᱟ ᱦᱮᱸ ᱩᱱ ᱚᱠᱛᱚ ᱡᱟᱦᱟᱸ ᱚᱠᱛᱚ ᱛᱟᱦᱮᱸ ᱠᱟᱱᱟ, ᱚᱱᱟ ᱞᱮᱠᱟ ᱛᱮᱠᱷᱟᱱ ᱫᱚ ᱱᱤᱛᱚᱜ ᱟᱹᱰᱤ ᱟᱸᱡᱷᱟᱴ ᱨᱮ ᱵᱚᱱ ᱛᱟᱦᱮᱸ ᱠᱚᱜᱼᱟ᱾ ᱟᱹᱰᱤ ᱟᱱᱟᱴ ᱮᱴᱠᱮᱴᱚᱬᱮ ᱦᱩᱭ ᱠᱚᱜᱼᱟ᱾ ᱪᱮᱫ ᱪᱮ ᱦᱩᱭ ᱠᱚᱜᱼᱟ, ᱪᱮᱫ ᱦᱚᱸ ᱵᱚᱦᱚᱜ ᱨᱮ ᱵᱟᱝ ᱛᱟᱦᱮᱸ ᱠᱚᱜᱼᱟ᱾
ᱦᱩᱸ
ᱢᱟᱱᱮ ᱢᱚᱱᱮᱨᱮ ᱢᱤᱫᱴᱟᱝ ᱥᱩᱠ ᱢᱮᱱᱛᱮ ᱦᱮᱸ
ᱛᱟᱦᱞᱮ ᱤ ᱤᱭᱟᱹ ᱟᱯᱷᱚᱨ ᱠᱚᱫᱚ ᱯᱮᱨ ᱵᱟᱲᱟ ᱠᱮᱫᱟ ᱥᱮ ᱵᱟᱝ?
ᱮᱨ ᱵᱟᱲᱟ ᱠᱮᱫᱟ ᱥᱮ ᱵᱟᱝᱼᱟ᱾ ᱪᱮᱫ?
ᱟᱯᱷᱚᱨ ᱠᱚᱫᱚ ᱯᱮ ᱮᱨ ᱵᱟᱲᱟ ᱠᱮᱫᱟ ᱥᱮ ᱵᱟᱝ?
ᱟᱹᱣᱨᱤ᱾ ᱫᱟᱜ ᱵᱟᱝᱛᱮ ᱵᱟᱝ ᱮᱨ ᱦᱩᱭ ᱠᱟᱱᱟ ᱾
ᱟᱜ ᱟᱞᱮ ᱠᱚᱫᱚ ᱞᱮ ᱮᱨ ᱠᱮᱜ
ᱟᱞᱮ ᱥᱮᱫ ᱢᱟ ᱱᱚᱜᱼᱚᱭ ᱟᱞᱮ ᱥᱮᱫ ᱢᱟ ᱦᱚᱜᱼᱚᱭ ᱨᱤᱢᱤᱞ ᱢᱟᱭ ᱥᱟᱰᱮᱭᱮᱫᱼᱟ ᱢᱮᱱᱠᱷᱟᱱ ᱫᱟᱜ ᱫᱚ ᱵᱟᱝ ᱦᱤᱡᱩᱜ ᱠᱟᱱᱟ ᱡᱷᱚᱛᱚ ᱚᱠᱛᱚ ᱵᱟᱝ ᱦᱤᱡᱩᱜ ᱠᱟᱱᱟ ᱦᱚᱸᱜ-ᱚᱭ ᱡᱩᱫᱤ ᱛᱮᱦᱮᱧ ᱫᱟᱜ ᱠᱮᱫᱟᱭ ᱛᱟᱦᱞᱮ ᱜᱟᱯᱟ ᱢᱮᱭᱟᱝ ᱮᱸᱫᱫᱨᱟᱭ ᱦᱚᱭ ᱫᱚ ᱵᱟᱭ ᱫᱟᱜ ᱞᱮᱫᱟ ᱦᱮᱸ ᱚᱱᱠᱟ ᱫᱟᱜ ᱨᱮᱱᱟᱜ ᱤᱭᱟᱹ ᱫᱚ ᱵᱩᱡᱷᱟᱹᱜ ᱠᱟᱱᱟ ᱡᱮ ᱫᱟᱜ ᱦᱤᱡᱩᱜᱼᱟ ᱢᱮᱱᱛᱮ ᱢᱮᱱᱠᱷᱟᱱ ᱫᱟᱜ ᱫᱚ ᱵᱟᱭ ᱫᱟᱜ ᱮᱫᱟ ᱟᱨ ᱦᱚᱸᱜ ᱚ ᱱᱩᱱᱟᱹᱜ ᱩᱫᱽᱜᱟᱹᱨ ᱵᱩᱡᱷᱟᱹᱜ ᱠᱟᱱᱟ ᱮᱸᱰᱮ ᱠᱷᱟᱱᱮᱢ ᱪᱤᱠᱟᱹᱭᱟ ᱪᱮᱫ ᱦᱚ ᱪᱤᱠᱟ ᱵᱟᱝ ᱜᱟᱱᱚᱜ ᱠᱟᱱᱟ᱾
ᱦᱩᱸ
ᱜᱤᱰᱤ ᱠᱟᱜ ᱟᱢ ᱮᱸᱰᱮᱠᱷᱟᱱ ᱫᱚ ᱟᱫᱚ ᱪᱤᱠᱟᱹᱜᱼᱟ ᱚᱱᱟ ᱡᱩᱫᱤᱢ ᱮᱨ ᱠᱮᱫᱟ᱾ ᱫᱟᱜ ᱜᱮ ᱡᱩᱫᱤ ᱵᱟᱭ ᱧᱟᱢ ᱞᱮᱫᱟ ᱫᱟᱜ ᱜᱮ ᱡᱩᱫᱤ ᱵᱟᱢ ᱮᱢ ᱫᱟᱲᱮᱭᱟᱫᱮᱭᱟ ᱮᱸᱰᱮᱠᱷᱟᱱ ᱫᱚ ᱦᱟᱨᱟᱜᱼᱟ ᱪᱤᱠᱟᱹᱛᱮ?
ᱦᱩᱸ ᱦᱩᱸ ᱟᱞᱮ ᱢᱟ
ᱥᱤᱛᱩᱝ ᱛᱮᱜᱮ ᱛᱚ ᱩᱱᱤ ᱦᱟᱱᱮ ᱤᱥᱤᱱ ᱞᱮᱠᱟᱭ ᱤᱥᱤᱱᱚᱜ ᱠᱟᱱᱟ᱾
ᱦᱩᱸ
ᱟᱯᱮ ᱥᱮᱫ ᱫᱚ ᱡᱟᱹᱱᱤᱡ ᱠᱷᱟᱱ ᱫᱟᱜ ᱨᱮᱱᱟᱜ ᱩᱱᱟᱹᱜ ᱟᱱᱟᱴ ᱵᱟᱹᱱᱩᱜ ᱠᱟᱫᱟ᱾
ᱟᱱᱟᱴ ᱜᱮ ᱮᱠᱷᱚᱱ ᱫᱚ ᱩᱠᱩᱨ ᱜᱚᱝᱠᱮ ᱵᱟᱭ ᱫᱟᱜ ᱫᱟ ᱮᱠᱷᱚᱱ ᱫᱚ ᱵᱚᱦᱩ ᱟᱱᱟᱴ᱾
ᱟᱫᱚ ᱮᱱᱛᱮ ᱨᱮ ᱦᱚᱸ ᱟᱯᱮ ᱫᱚ ᱠᱟᱹᱢᱤ ᱯᱮ ᱞᱟᱦᱟ ᱠᱟᱜ-ᱟ ᱜᱤᱰᱤ ᱟᱠᱟᱜ ᱟᱯᱮ
ᱞᱟᱦᱟ ᱢᱟᱞᱮ ᱞᱟᱦᱟᱣ ᱠᱟᱱ ᱱᱤᱛᱚᱜ ᱫᱟᱜ ᱵᱟᱭ ᱵᱟᱭ ᱫᱟᱜ ᱮᱫ᱾
ᱡᱟᱭ ᱚᱸᱻ
ᱜᱚᱝᱠᱮ ᱤᱧᱟᱜ ᱨᱚᱲ ᱟᱸᱡᱚᱢ
ᱟᱸᱡᱚᱢᱚᱜ ᱠᱟᱱᱟ᱾ ᱚᱱᱟ ᱫᱚ ᱵᱟᱹᱧ ᱞᱟᱹᱭ ᱫᱟᱲᱮᱭᱟᱜ ᱠᱟᱱᱟ ᱪᱤᱠᱟᱹᱛᱮ ᱚᱱᱠᱟᱜ ᱠᱟᱱᱟ ᱛᱳ ᱡᱟᱦᱟᱸ ᱱᱤᱛ ᱱᱚᱜᱼᱚᱭ ᱵᱷᱚᱞᱤᱭᱟᱹᱢ ᱦᱚᱸ ᱟᱯ ᱰᱟᱣᱩᱱ ᱫᱟᱹᱧ ᱢᱮᱱᱠᱷᱟᱱ ᱛᱚᱵᱩ ᱨᱮᱦᱚᱸ ᱛᱚ ᱚᱱᱠᱟᱜ ᱠᱟᱱ ᱜᱮᱭᱟ᱾ ᱤᱧ ᱴᱷᱮᱱ ᱫᱚ ᱴᱷᱤᱠᱟᱹᱱ ᱜᱮ ᱟᱸᱡᱚᱢᱚᱜ ᱠᱟᱱᱟ ᱤᱧ ᱴᱷᱮᱱ ᱫᱚ ᱵᱟᱝ ᱤᱠᱳᱜ ᱠᱟᱱᱟ᱾
ᱚ ᱤᱧ ᱴᱷᱮᱱ ᱫᱚ ᱤᱠᱳᱜ ᱠᱟᱱ ᱜᱮᱭᱟ᱾
ᱱᱤᱛᱚᱜ ᱤᱠᱳᱜ ᱠᱟᱱ ᱜᱮᱭᱟ᱾
ᱤᱠᱳᱜ ᱠᱟᱱ ᱜᱮᱭᱟ᱾
ᱦᱚᱸ᱾
ᱟᱫᱚ ᱢᱟᱱᱮ ᱤᱧ ᱡᱟᱦᱟᱸᱧ ᱨᱚᱲ ᱫᱟ ᱚᱱᱟ ᱯᱨᱚᱛᱷᱚᱢ ᱢᱟᱱᱮ ᱡᱟᱦᱟᱸ ᱞᱮᱠᱟᱧ ᱨᱚᱲ ᱠᱮᱫᱟ ᱚᱱᱟ ᱜᱮ ᱤᱠᱳᱜ ᱠᱟᱱᱟ ᱟᱥᱛᱮ ᱟᱥᱛᱮ ᱡᱳᱨ ᱛᱮ ᱫᱚ ᱵᱟᱝ᱾ ᱡᱟᱦᱟᱸ ᱠᱚ ᱧᱟᱢᱚᱜ ᱠᱟᱱᱟ ᱚᱱᱠᱟᱱᱟᱜ ᱜᱮ ᱤᱠᱚᱜ ᱠᱟᱱ ᱫᱚ
ᱟᱪ ᱟᱪᱪᱷᱟ ᱟᱪᱪᱷᱟ᱾ ᱟᱢᱟᱜ ᱦᱚᱸ ᱡᱟᱹᱱᱤᱡ ᱠᱷᱟᱱ ᱚᱱᱟ ᱜᱮ ᱦᱳᱭᱳᱜ ᱠᱟᱱᱟ ᱟᱢᱟᱜ ᱱᱮᱴᱳᱣᱟᱨᱠ ᱠᱤᱪᱷᱩ ᱯᱨᱚᱵᱞᱮᱢ ᱮᱢᱮᱫ ᱛᱟᱢᱟᱭ᱾
ᱩᱸ
ᱟᱫᱚ ᱛᱟᱦᱚᱞᱮ ᱟᱱᱟᱡᱽ ᱠᱚᱫᱚ ᱪᱮᱫ ᱠᱚᱯᱮ ᱨᱚᱦᱚᱭ ᱠᱟᱜ-ᱟ ᱥᱮ ᱛᱟᱦᱚᱞᱮ ᱪᱮᱫ ᱟᱱᱟᱡᱽ ᱠᱚᱯᱮ ᱨᱚᱦᱚᱭ ᱠᱟᱜ-ᱟ?
ᱨᱚᱦᱚᱭ ᱠᱚᱫᱚ ᱚᱱᱟ ᱱᱤᱛ ᱫᱚ ᱱᱤᱛᱚᱜ ᱫᱚ ᱨᱚᱦᱚᱭ ᱫᱚ ᱵᱟᱞᱮ ᱨᱚᱦᱚᱭ ᱠᱚᱫᱚ ᱟᱞᱮ ᱫᱚ ᱦᱩᱲᱩ ᱠᱚᱜᱮ ᱞᱮ ᱨᱚᱦᱚᱭ ᱵᱟᱲᱟᱭᱟ ᱟᱨ ᱵᱟᱝ ᱠᱷᱟᱱ ᱵᱟᱞᱮ ᱨᱚᱦᱚᱭ ᱵᱟᱲᱟᱭᱟ ᱵᱟᱝ ᱟᱸᱡᱚᱢᱚᱜ ᱠᱟᱱᱛᱮ
ᱦᱮᱸ ᱦᱮᱞᱳ ᱢᱮᱱ ᱫᱟᱹᱧ ᱩᱛᱩ ᱠᱚ
ᱠᱮᱫᱟ ᱱᱟᱜ ᱡᱚᱢ ᱞᱟᱹᱜᱤᱫ ᱜᱮᱞᱮ ᱨᱚᱦᱚᱭ
ᱵᱟᱝ ᱯᱮ ᱨᱚᱦᱚᱭ ᱜᱮᱭᱟ᱾
ᱩᱛᱩ ᱠᱚᱫᱚ ᱡᱚᱢ ᱞᱟᱹᱜᱤᱫ ᱜᱮᱞᱮ ᱨᱚᱦᱚᱭ ᱛᱟᱦᱮᱱᱟ᱾ ᱚᱱᱟ ᱠᱚ ᱫᱚ ᱵᱟᱞᱮ ᱨᱚᱦᱚᱭᱟ ᱵᱮᱵᱽᱥᱟ ᱞᱟᱹᱜᱤᱫ ᱫᱚ ᱩᱛᱩ ᱞᱟᱹᱜᱤᱫ ᱫᱚ ᱨᱚᱦᱚᱭᱟ᱾
ᱟᱞᱮ ᱫᱚ ᱵᱟᱞᱮ ᱨᱚᱦᱚᱭᱟ ᱵᱮᱵᱽᱥᱟ ᱞᱟᱹᱜᱤᱫ ᱫᱟᱜ ᱩᱛᱩ ᱚ ᱵᱷᱟᱜᱮ ᱜᱮ
ᱠᱚᱯᱮ ᱨᱚᱦᱚᱭ ᱛᱟᱦᱮᱸᱱ ᱟᱯᱮ ᱫᱚ
ᱦᱮᱞᱳ
ᱵᱟᱝ ᱟᱸᱡᱚᱢᱚᱜ ᱠᱟᱱᱟ ᱥᱮ ᱜᱚᱢᱠᱮ
ᱦᱮᱸ ᱠᱟᱹᱴᱤᱡ ᱟᱨᱚ ᱨᱚᱲ ᱜᱮᱫ ᱜᱮᱫ ᱤᱧ ᱟᱸᱡᱚᱢ ᱠᱮᱫᱟ ᱨᱚᱲ ᱜᱮᱫ ᱜᱮᱫ ᱵᱟᱝ ᱯᱩᱥᱴᱟᱹᱣ ᱞᱮᱱᱟ
ᱛᱟᱦᱚᱞᱮ ᱩᱛᱩ ᱠᱚᱫᱚ ᱟᱯᱮ ᱫᱚ ᱪᱮᱫ ᱠᱚ ᱯᱮ ᱨᱚᱦᱚᱭ ᱛᱟᱦᱮᱱᱟ ᱛᱟᱦᱚᱞᱮ
ᱢᱮᱱᱟᱜ-ᱟ ᱦᱚᱛᱚᱫ ᱢᱮᱱᱟᱜ-ᱟ ᱠᱚᱸᱰᱷᱟ ᱢᱮᱱᱟᱜ-ᱟ ᱯᱚᱴᱚᱞ ᱢᱮᱱᱟᱜ-ᱟ ᱠᱩᱸᱫᱽᱨᱤ ᱦᱮᱱᱟᱜ-ᱟ ᱟᱨ ᱱᱤᱛᱚᱜ ᱯᱩᱨᱟᱹᱭ ᱟᱲᱟᱜ ᱢᱮᱱᱟᱜ-ᱟ
ᱟᱞᱮ ᱫᱚ ᱱᱚᱝᱠᱟ ᱤᱭᱟᱹ ᱠᱚ ᱜᱮ ᱞᱮ ᱨᱚᱦᱚᱭ ᱛᱟᱦᱮᱸᱱᱟ ᱢᱟᱱᱮ ᱡᱚᱢ ᱞᱟᱹᱜᱤᱫ ᱱᱤᱡᱮ ᱡᱚᱢ ᱞᱟᱹᱜᱤᱫ ᱟᱯᱮ ᱦᱚᱸ ᱱᱤᱡᱮ ᱡᱚᱢ ᱞᱟᱹᱜᱤᱫ ᱜᱮ
ᱦᱮᱸ ᱦᱮᱸ ᱯᱚᱴᱚᱞ ᱟᱨ ᱠᱩᱸᱫᱽᱨᱤ ᱛᱮᱫ ᱚᱱᱟ ᱫᱚ ᱟᱹᱠᱷᱨᱤᱧ ᱦᱩᱭᱩᱜ-ᱟ
ᱚᱱᱟ ᱫᱚ ᱡᱟᱫᱟ ᱰᱷᱤᱨ ᱧᱚᱸᱜ ᱜᱮ ᱯᱮ ᱨᱚᱦᱚᱭ ᱠᱟᱫᱟ
ᱦᱚᱭ ᱡᱟᱫᱟ ᱧᱚᱸᱜ ᱜᱮ ᱢᱮᱱᱟᱜ ᱟᱠᱟᱫᱟ,
ᱟᱹᱠᱷᱨᱤᱧ ᱜᱟᱱᱚᱜ ᱞᱮᱠᱟ ᱜᱮ
ᱠᱤ ᱟᱯᱮ ᱫᱚ ᱤᱭᱟᱹ ᱠᱩᱞᱦᱤ ᱠᱩᱞᱦᱤ ᱯᱮ ᱤᱫᱤ ᱱᱚᱝᱠᱟ ᱤᱭᱟᱹ
ᱵᱟᱝ ᱤᱭᱟᱹ ᱱᱤᱝᱠᱟᱹ ᱦᱟᱛᱟ ᱣᱟᱠᱚ ᱦᱟᱛᱟ ᱣᱟᱠᱚ ᱦᱳᱭ ᱦᱳᱭ ᱦᱟᱴ ᱨᱮ ᱚᱝᱠᱟ ᱦᱟᱛᱟ ᱣᱟᱠᱚ ᱥᱮᱛᱟᱜ ᱨᱮ ᱤᱫᱤ
ᱳ ᱢᱟᱱᱮ ᱟᱯᱮ ᱴᱷᱮᱡ ᱠᱚ ᱦᱤᱡᱩᱜ-ᱟ
ᱵᱟᱝ ᱤᱫᱤ ᱦᱩᱭᱩᱜ-ᱟ ᱟᱲᱚᱛ ᱵᱟᱠᱚ ᱢᱮᱛᱟᱜ-ᱟ ᱡᱟᱦᱟᱸ ᱨᱮ ᱚᱱᱟ ᱜᱮ ᱦᱟᱛᱟ ᱣᱟᱠᱚ,
ᱦᱮᱸ ᱟᱲᱚᱛ ᱠᱚ ᱢᱮᱛᱟᱜ-ᱟ ᱟᱲᱚᱛ ᱯᱮ ᱤᱭᱟᱹ
ᱦᱚᱭ ᱦᱚᱭ ᱦᱚᱭ ᱚᱸᱰᱮ ᱫᱚ ᱚᱱᱟ ᱡᱟᱦᱟᱸ ᱛᱤᱱᱟᱹᱜ ᱜᱮ ᱠᱚ ᱤᱫᱤᱭᱟ ᱠᱚ ᱡᱚᱛᱚ ᱚᱸᱰᱮ ᱢᱤᱫ ᱴᱷᱮᱱ ᱠᱚ ᱦᱟᱛᱟᱣᱟ ᱚᱸᱰᱮ ᱠᱚ ᱦᱟᱛᱟ ᱣᱟᱠᱚ ᱚᱱᱟ ᱛᱟᱭᱚᱢ ᱩᱱᱠᱩ ᱟᱫᱚ ᱚᱸᱰᱮ ᱠᱷᱚᱱᱟᱜ ᱦᱟᱱᱛᱮ ᱮᱴᱟᱜ ᱥᱮᱜ ᱠᱚ ᱵᱷᱮᱡᱟᱭᱟ
ᱵᱟᱦᱨᱮ ᱥᱮᱫ ᱚᱸᱰᱮ ᱠᱷᱚᱱᱟᱜ ᱠᱚ ᱵᱷᱮᱡᱟᱭᱟ ᱠᱚ
ᱟᱨ ᱱᱚᱝᱠᱟ ᱟᱢ ᱤᱫᱤ ᱛᱟᱦᱮᱱ
ᱦᱮᱸ ᱤᱧ ᱦᱩᱧ ᱥᱮᱱᱚᱜ ᱜᱮᱭᱟ ᱚᱲᱟᱜ ᱦᱚᱲ ᱦᱚᱸ ᱠᱚ ᱥᱮᱱᱚᱜ ᱜᱮᱭᱟ ᱦᱮᱸ ᱤᱧ ᱦᱩᱸᱧ ᱥᱮᱱᱚᱜ ᱜᱮᱭᱟ ᱚᱲᱟᱜ ᱦᱚᱲ ᱠᱚ ᱤᱫᱤ ᱜᱮᱭᱟ
ᱟᱢ ᱮᱢ ᱤᱫᱤ ᱛᱟᱦᱮᱸᱜ ᱥᱮ ᱜᱚᱝ
ᱦᱮᱸ ᱢᱮᱱ ᱫᱤᱹᱧ ᱤᱧ ᱦᱚᱸᱧ ᱤᱫᱤ ᱜᱮᱭᱟ ᱚᱲᱟᱜ ᱦᱚᱲ ᱦᱚᱸ ᱠᱚ ᱤᱫᱤ ᱜᱮᱭᱟ ᱡᱟᱦᱟᱸᱭ ᱜᱮ ᱚᱠᱛᱚ ᱞᱮ ᱧᱟᱢᱟ ᱥᱮᱱᱚᱜ ᱟᱞᱮ
ᱛᱤᱱᱟᱹᱜ ᱜᱟᱱ ᱯᱮ ᱤᱫᱤᱭᱟ
ᱵᱟᱨ ᱵᱚᱥᱛᱟ ᱯᱮ ᱵᱚᱥᱛᱟ ᱡᱟᱦᱟᱸ ᱞᱮᱠᱟ ᱦᱳᱭᱳᱜ-ᱟ
ᱛᱤᱱᱟᱹᱜ ᱚᱲᱟᱜ ᱢᱤᱫ ᱫᱤᱱ ᱨᱮ ᱛᱤᱱᱟᱹᱜ ᱯᱮ ᱤᱫᱤ ᱛᱟᱦᱮᱸᱱᱟ
ᱢᱤᱫ ᱫᱤᱱ ᱨᱮ ᱚᱱᱟ ᱫᱚ ᱜᱚᱫ ᱪᱮᱛᱟᱱ ᱨᱮ ᱤᱭᱟᱹ ᱦᱮᱸ ᱧᱮᱞ ᱦᱳᱭᱳᱜ-ᱟ ᱟᱫᱚ ᱦᱟᱸᱜ ᱚᱱᱠᱟ ᱫᱚ ᱵᱟᱝ ᱠᱟᱱᱟ ᱫᱤᱱᱟᱹᱢ ᱦᱤᱞᱳᱜ ᱜᱚᱫ ᱦᱩᱭᱩᱜ-ᱟ ᱩᱱ ᱢᱟᱨᱟᱝ ᱤᱭᱟᱹ ᱨᱮ ᱫᱚ ᱵᱟᱝ ᱠᱟᱱᱟ ᱩᱱ ᱢᱟᱨᱟᱝ ᱡᱟᱭᱜᱟ ᱫᱚ ᱵᱟᱝ ᱠᱟᱱᱟ ᱢᱤᱫ ᱫᱤᱱᱮᱢ ᱜᱚᱫ ᱠᱮᱜ ᱠᱷᱟᱱ ᱢᱤᱫ ᱫᱤᱱ ᱛᱟᱭᱚᱢ ᱟᱨ ᱢᱤᱫ ᱫᱤᱱ ᱨᱮ ᱜᱚᱫ ᱦᱳᱭᱳᱜ-ᱟ ᱚᱱᱟ ᱫᱚ ᱠᱩᱸᱫᱽᱨᱤ ᱨᱮ ᱟᱨ ᱱᱚᱣᱟ ᱯᱚᱴᱚᱞ ᱨᱮ ᱫᱚ ᱮᱸᱻ ᱢᱤᱫᱴᱟᱝ ᱥᱚᱯᱛᱟᱦᱚ ᱨᱮ ᱵᱟᱨᱥᱤᱧ ᱮᱢ ᱜᱚᱫᱟ ᱦᱟᱞᱳ ᱦᱟᱞᱳ ᱦᱟᱞᱳ᱾ ᱦᱟᱞᱳ, ᱪᱮᱫ ᱦᱚᱸ ᱵᱟᱹᱧ ᱟᱸᱡᱚᱢ ᱫᱟ᱾ ᱦᱟᱞᱳ᱾ ᱦᱟᱞᱳ᱾ ᱦᱟᱞᱳ᱾